ᱦᱮᱞᱳ
ᱦᱮᱸ ᱜᱚᱢᱠᱮ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱾
ᱦᱩᱸ ᱡᱚᱦᱟᱨ ᱜᱮ
ᱦᱚᱭ‌ ᱡᱚᱦᱟᱨ ᱜᱮ ᱾
ᱦᱩᱸ ᱦᱩᱸ ᱛᱟᱦᱚᱞᱮ ᱜᱚᱢᱠᱮ ᱮᱸ ᱢᱤᱫᱴᱟᱝ ᱡᱟᱦᱟᱸᱱᱟᱜ ᱥᱟᱛᱟᱢ ᱤᱫᱤ ᱠᱟᱛᱮᱜ ᱞᱟᱝ ᱨᱚᱲ ᱞᱮᱠᱷᱟᱱ ᱟᱹᱰᱤ ᱵᱮᱥᱚᱜᱚᱜᱼᱟ ᱥᱮ ᱪᱮᱫ? ᱦᱮᱸ ᱛᱚ ᱜᱚᱢᱠᱮ ᱚᱱᱠᱟ ᱦᱩᱸ ᱛᱚ ᱜᱚᱢᱠᱮ ᱚᱱᱠᱟ ᱥᱟᱛᱟᱢ ᱟᱢᱠᱤ ᱫᱤᱥᱟᱹ ᱦᱤᱡᱩᱜ ᱠᱟᱱ ᱛᱟᱢᱟ ᱡᱮ ᱚᱱᱠᱟ ᱚᱠᱟ ᱵᱟᱨᱮᱛᱮ ᱨᱚᱲ ᱞᱮᱠᱷᱟᱱ ᱥᱩᱨᱩᱜᱼᱟ
ᱡᱮᱢᱚᱱ ᱵᱟᱦᱟ ᱥᱚᱨᱦᱟᱭ ᱠᱚ ᱠᱟᱹᱴᱤᱡ ᱞᱟᱝ ᱜᱟᱞᱢᱟᱨᱟᱣ ᱞᱮᱠᱷᱟᱡ ᱟᱯᱮᱥᱮᱫ ᱚᱠᱟ ᱞᱮᱠᱟ ᱦᱩᱭᱩᱜᱼᱟ ᱟᱨ ᱟᱞᱮ ᱥᱮᱫ ᱚᱠᱟ ᱞᱮᱠᱟ ᱦᱩᱭᱩᱜᱼᱟ ᱾ ᱢᱟᱱᱮ ᱢᱤᱞ ᱧᱮᱞ ᱦᱩᱭ ᱠᱚᱜᱼᱟ ᱛᱤᱱᱟᱹᱜ ᱜᱟᱱ ᱢᱤᱫ ᱜᱮᱛᱟᱵᱚᱱᱟ ᱛᱤᱱᱟᱹᱜ ᱜᱟᱱ ᱵᱟᱝ ᱢᱤᱫ ᱜᱮᱛᱟᱵᱚᱱᱟ ᱵᱟᱲᱟᱭ ᱧᱟᱢ ᱠᱚᱜᱼᱟ ᱦᱩᱸ
ᱦᱩᱸ ᱛᱟᱦᱚᱞᱮ ᱜᱚᱝᱠᱮ ᱛᱟᱦᱚᱞᱮ ᱟᱢᱜᱮ ᱢᱟᱨᱟᱝ ᱞᱟᱹᱭ ᱢᱮ ᱟᱯᱮ ᱥᱮᱫ ᱚᱠᱟᱞᱮᱠᱟ? ᱥᱚᱨᱦᱟᱭ ᱯᱚᱨᱚᱵᱽ ᱫᱚᱵᱮ ᱥᱮ ᱥᱚᱨᱦᱟᱭ ᱵᱚᱸᱜᱟ ᱦᱟᱨᱜᱟ ᱯᱚᱨᱚᱵᱽ ᱪᱮᱫᱠᱟ ᱞᱮᱠᱟ ᱯᱮ ᱯᱚᱨᱚᱵᱽ ᱜᱮᱭᱟ?
ᱞᱟᱹᱭ ᱜᱮᱭᱟ ᱠᱚ ᱛᱚ ᱥᱚᱨᱦᱟᱭ ᱫᱚ ᱞᱟᱹᱴᱩ ᱦᱚ ᱞᱟᱹᱴᱩ ᱯᱚᱨᱚᱵᱽ ᱠᱟᱱᱟ ᱟᱫᱚ ᱱᱚᱛᱮ ᱟᱹᱰᱤ ᱫᱤᱱ ᱜᱮ ᱢᱟᱱᱟᱣ ᱦᱩᱭᱩᱜᱼᱟ ᱢᱟᱱᱟᱣ ᱫᱚ ᱡᱮᱢᱚᱱ ᱯᱚᱛᱚᱵ ᱠᱚᱨᱮ ᱵᱚᱱ ᱯᱟᱲᱦᱟᱣ ᱟᱠᱟᱫᱟ ᱥᱚᱨᱦᱟᱭ ᱫᱚ ᱢᱚᱬᱮ ᱫᱤᱱ ᱥᱮ ᱢᱚᱬᱮ ᱢᱟᱦᱟ ᱦᱟᱹᱵᱤᱡ ᱵᱚᱱ ᱢᱟᱱᱟᱣ ᱜᱮᱭᱟ ᱢᱚᱬᱮ ᱢᱚᱬᱮ ᱧᱤᱫᱟᱹ ᱟᱫᱚ ᱚᱱᱠᱟ ᱞᱮᱠᱟ ᱫᱚ ᱦᱟᱸᱜ ᱱᱮᱛᱟᱨ ᱫᱚ ᱦᱟᱸᱜ ᱟᱞᱮ ᱟᱹᱛᱩ ᱠᱚᱨᱮ ᱫᱚ ᱦᱟᱸᱜ ᱢᱚᱬᱮ ᱢᱟᱦᱟ ᱫᱚ ᱵᱟᱹᱱᱩᱜᱼᱟ ᱢᱟᱱᱮ ᱯᱩᱱ ᱢᱟᱦᱟ ᱛᱮᱠᱚ ᱯᱩᱨᱟᱹᱣ ᱠᱟᱫᱟ ᱛᱚᱵᱮ ᱟᱞᱮ ᱟᱹᱛᱩ ᱱᱤᱡᱮᱨ ᱟᱹᱛᱩ ᱨᱮᱫᱚ ᱦᱟᱸᱜ ᱢᱚᱬᱮ ᱢᱚᱬᱮ ᱢᱟᱦᱟ ᱜᱮᱞᱮ ᱢᱟᱱᱟᱣᱟ ᱟᱫᱚ ᱚᱱᱟ ᱫᱚ ᱠᱷᱩᱱᱴᱟᱹᱣ ᱟᱛᱮᱫ ᱦᱟᱸᱜ ᱵᱟᱨ ᱫᱤᱱ ᱞᱮ ᱠᱷᱩᱱᱴᱟᱹᱣ ᱠᱚᱣᱟ ᱤᱭᱟᱹᱛᱮ ᱢᱚᱬᱮ ᱢᱟᱦᱟ ᱵᱟᱝᱠᱷᱟᱱ ᱯᱩᱱ ᱢᱟᱦᱟᱨᱮ ᱪᱟᱵᱟᱜᱼᱟ
ᱵᱟᱨ ᱫᱤᱱ ᱫᱚ ᱜᱚᱢᱠᱮ ᱚᱠᱟᱞᱮᱠᱟ ᱠᱟᱹᱴᱤᱡ ᱦᱟᱜ ᱵᱟᱨ ᱫᱤᱱ ᱫᱚ ᱠᱷᱩᱱᱴᱟᱹᱣ ᱠᱚᱜᱮᱭᱟ ᱾
ᱢᱮᱱᱫᱚ ᱯᱟᱹᱦᱤᱞ ᱠᱷᱚᱱ ᱫᱟᱫᱩ ᱛᱟᱠᱚ ᱫᱟᱫᱟ ᱛᱟᱠᱚ ᱠᱚ ᱠᱷᱩᱱᱴᱟᱹᱣ ᱟᱹᱜᱩᱭᱮᱫ ᱠᱚ ᱛᱟᱦᱮᱸᱱᱟ ᱟᱫᱚ ᱚᱱᱟ ᱤᱭᱟᱹᱛ ᱛᱮ ᱢᱟᱱᱮ ᱵᱟᱨ ᱫᱷᱟᱣ ᱵᱟᱝᱠᱷᱟᱱ ᱫᱤᱱ ᱫᱚ ᱦᱟᱸᱜ ᱯᱩᱱ ᱫᱤᱱ ᱠᱟᱱ ᱜᱮᱭᱟ ᱡᱮᱢᱚᱱ ᱡᱟᱦᱟᱸ ᱵᱟ ᱠᱚ ᱞᱟᱹᱭ ᱠᱮᱫᱟ ᱜᱚᱴ ᱯᱩᱡᱟᱹ ᱜᱚᱴ ᱚᱱᱟ ᱜᱚᱴ ᱡᱟᱦᱟᱸᱤᱞᱚᱜ ᱜᱚᱴ ᱯᱩᱡᱟᱹ ᱦᱩᱭᱩᱜᱼᱟ ᱤᱱ ᱦᱤᱞᱚᱜ ᱢᱤᱫ ᱫᱤᱱ
ᱦᱩᱸ ᱦᱩᱸ
ᱫᱚᱥᱟᱨ ᱦᱤᱞᱚᱜ ᱡᱟᱦᱟᱸ ᱵᱚᱱ ᱵᱚᱸᱜᱟ ᱵᱩᱨᱩᱜ ᱚᱱᱟ ᱫᱤᱱ ᱛᱟᱯᱚᱨᱮ ᱠᱷᱩᱱᱴᱟᱹᱣ ᱦᱟᱸᱜ ᱚᱱᱟ ᱢᱤᱫ ᱫᱤᱱ ᱛᱟᱯᱚᱨᱮ ᱦᱟᱸᱜ ᱫᱚᱥᱟᱨ ᱦᱤᱞᱚᱜ ᱡᱟᱞᱮ ᱡᱟᱞᱮ ᱢᱟᱦᱟ ᱮᱱᱮ ᱤᱱᱠᱟᱹ
ᱟᱪᱪᱷᱟ ᱦᱩᱸ
ᱟᱸ ᱟᱯᱮ ᱫᱚ ᱛᱤᱱᱟᱹᱜ ᱫᱤᱱ ᱨᱮᱱᱟᱜ ᱯᱮ ᱢᱟᱱᱟᱣ ᱜᱮᱭᱟ᱾
ᱟᱫᱚ ᱱᱟᱸᱜ ᱜᱚᱝᱠᱮ ᱟᱞᱮ ᱫᱚ ᱚᱱᱠᱟ ᱞᱮᱠᱟ᱾ ᱦᱩ ᱵᱟᱞᱮ ᱢᱟᱱᱟᱣ ᱜᱮᱭᱟ ᱦᱮᱸ ᱥᱮ ᱟᱞᱮ ᱱᱚᱛᱮ ᱫᱚ ᱥᱚᱨᱦᱟᱭ ᱚᱱᱠᱟ ᱞᱮᱠᱟ ᱵᱟᱝ ᱠᱚ ᱢᱟᱱᱟᱣ ᱜᱮᱭᱟ᱾ ᱦᱩᱸ ᱟᱫᱚ ᱱᱤᱛᱚᱜ ᱫᱚ ᱧᱮᱞᱚᱜ ᱠᱟᱱᱟ ᱥᱮ ᱡᱟᱦᱟᱸᱮᱠᱟ ᱟᱵᱚ ᱥᱚᱨᱦᱟᱭ ᱨᱮᱱᱟᱜ ᱱᱤᱭᱚᱢ ᱱᱮᱢᱟᱪᱟᱨ ᱛᱟᱵᱚᱱ ᱚᱱᱠᱟ ᱞᱮᱠᱟ ᱫᱚ ᱦᱳᱭ ᱜᱮ ᱵᱟᱝ ᱦᱳᱭ ᱠᱟᱱᱟ ᱮᱠᱟᱞ ᱜᱮ
ᱦᱩᱸ
ᱟᱫᱚ ᱞᱟᱹᱭ ᱜᱟᱱᱚᱼᱟ ᱮᱠᱟᱞ ᱜᱮ ᱥᱚᱨᱦᱟᱭ ᱫᱚ ᱦᱩ ᱡᱚᱢ ᱧᱩ ᱠᱟᱛᱮᱫ ᱠᱚ ᱨᱟᱹᱥᱠᱟᱹᱭ ᱜᱮᱭᱟ ᱚᱱᱮ ᱚᱱᱠᱟ ᱥᱩᱢᱩᱱ ᱜᱮ ᱞᱟᱹᱭ ᱜᱟᱱᱚᱜᱼᱟ ᱱᱚᱛᱮ ᱥᱮ ᱟᱞᱮ ᱟᱹᱛᱩ ᱨᱮᱱᱟᱜ ᱠᱷᱮᱛᱨᱮ ᱞᱟᱹᱭᱮᱜᱼᱟ᱾
ᱦᱳᱭ
ᱚᱱᱠᱟ ᱞᱮᱠᱟᱱᱟᱜ ᱥᱮ ᱛᱚᱵᱮ ᱚᱱᱟ ᱫᱚ ᱱᱟᱸᱜ ᱡᱟᱦᱟᱸ ᱟᱵᱚ ᱫᱤᱥᱚᱢ ᱠᱷᱩᱱᱴᱟᱹᱣ ᱵᱚᱱ ᱞᱟᱹᱭᱮᱜᱼᱟ᱾ ᱩᱱ ᱦᱤᱞᱳᱜ ᱢᱤᱫ ᱫᱤᱱ ᱦᱤᱞᱳᱜ ᱜᱮ᱾ ᱩᱱ ᱦᱚᱞᱚᱜ ᱠᱚ ᱢᱟᱱᱟᱣ ᱜᱮᱭᱟ ᱢᱟᱱᱟᱣ ᱵᱚᱞᱛᱮ ᱡᱟᱥᱴ ᱠᱟᱴᱤᱡᱽ ᱠᱚ ᱮᱱᱮᱡᱽ ᱥᱮᱨᱮᱧᱟᱜ ᱠᱚ᱾
ᱦᱳᱭ
ᱚᱱᱠᱟ ᱞᱮᱠᱟ ᱡᱟᱦᱟᱸ ᱞᱮᱠᱟ ᱟᱵᱚ ᱯᱩᱡᱟᱹ ᱵᱟᱥᱟ ᱢᱮᱱᱟᱜ ᱛᱟᱵᱚᱱᱟ ᱚᱱᱟ ᱨᱮᱭᱟᱜ ᱪᱮᱫ ᱦᱚᱸ ᱚᱱᱠᱟ ᱞᱮᱠᱟ ᱫᱚ ᱵᱟᱝ ᱦᱩᱭᱩᱜ ᱜᱮᱭᱟ᱾ ᱥᱮ ᱠᱷᱩᱱᱴᱟᱹᱣ ᱰᱟᱹᱝᱨᱤ ᱠᱚᱦᱚᱸ ᱵᱟᱝᱠᱚ ᱛᱚᱞ ᱵᱟᱲᱟ ᱠᱚᱜᱮᱭᱟᱴ
ᱦᱩᱸ ᱛᱟᱦᱚᱞᱮ ᱦᱟᱸᱜ ᱚᱱᱟ ᱥᱚᱨᱦᱟᱭ ᱫᱚ ᱦᱟᱸᱜ ᱚᱠᱟ ᱯᱩᱥ ᱵᱚᱸᱜᱟ ᱯᱮ ᱥᱚᱨᱚᱦᱟᱭᱚᱜᱼᱟ ᱥᱮ ᱱᱚᱝᱠᱟ ᱥᱚᱨᱦᱟᱭ ᱵᱚᱸᱜᱟ
ᱵᱟᱝ ᱜᱚᱝᱠᱮ ᱱᱟᱜᱼᱟᱭ ᱥᱚᱨᱦᱟᱭ ᱵᱚᱸᱜᱟ ᱜᱮ ᱦᱟᱸᱜ ᱥᱚᱨᱦᱟᱭ ᱫᱚ ᱵᱚᱸᱜᱟ ᱫᱚᱦᱟᱜ ᱵᱟᱝ ᱱᱟᱸᱜ
ᱵᱟᱝᱠᱷᱟᱱ ᱮᱸᱵᱟᱝ ᱟᱞᱮ ᱦᱚᱸ ᱥᱚᱨᱦᱟᱭ ᱵᱚᱸᱜᱟ ᱜᱮᱭ ᱛᱚᱵᱮ ᱧᱮᱞ ᱦᱩᱭ ᱠᱟᱱᱟ ᱵᱟᱸᱠᱩᱲᱟ ᱥᱮᱫ ᱞᱤᱧ ᱛᱟᱦᱮᱸ ᱠᱟᱱᱟ ᱛᱚ ᱚᱱᱛᱮ ᱦᱟᱱᱟ ᱫᱷᱟᱨᱮ ᱮᱠᱫᱚᱢ ᱫᱩᱨᱜᱟᱹᱯᱩᱨ ᱥᱟᱭᱤᱰ ᱪᱟᱸᱫᱲᱟ ᱦᱟᱱᱛᱮ ᱚᱸᱰᱮ ᱫᱚ ᱵᱟᱝᱠᱷᱟᱱ ᱚᱱᱛᱮ ᱫᱚ ᱵᱟᱝᱠᱷᱟᱱ ᱯᱩᱥ ᱵᱚᱸᱜᱟ ᱠᱚ ᱥᱚᱨᱦᱟᱭᱚᱜᱼᱟ ᱢᱩᱨᱥᱤᱫᱟᱵᱟᱫᱽ ᱥᱟᱭᱤᱰ ᱯᱩᱥ ᱵᱚᱸᱜᱟ ᱠᱚ ᱤᱭᱟᱹᱜ ᱥᱚᱨᱚᱦᱟᱭᱚᱜᱼᱟ ᱥᱟᱠᱨᱟᱛ ᱢᱚᱬᱮ ᱫᱤᱱ ᱞᱟᱦᱟ ᱠᱚ ᱮᱦᱚᱵᱽ ᱠᱮᱫ ᱜᱮ ᱥᱟᱠᱨᱟᱛ ᱥᱚᱨᱦᱟᱭ ᱢᱤᱫ ᱥᱟᱶ ᱛᱮᱠᱚ ᱯᱩᱨᱟᱹᱣ ᱠᱟᱜ ᱜᱮ᱾
ᱦᱩᱸ
ᱱᱚᱛᱮ ᱫᱚ ᱦᱟᱸᱜ ᱚᱱᱠᱟ ᱞᱮᱠᱟ ᱫᱚ ᱥᱚᱨᱚᱦᱟᱭ ᱵᱚᱸᱜᱟ ᱨᱮᱜᱮ ᱦᱟᱸᱜ ᱞᱮ ᱥᱚᱨᱚᱦᱟᱭᱚᱜᱼᱟ᱾
ᱚ ᱦᱳᱭ ᱦᱩᱸ
ᱮ ᱡᱟᱦᱟᱸ ᱜᱚᱴ ᱯᱩᱡᱟᱹ ᱚᱱᱟ ᱠᱚᱫᱚ ᱦᱟᱸᱜ ᱵᱟᱝ ᱦᱩᱭᱩᱜ ᱛᱟᱯᱮᱭᱟ ᱟᱯᱮᱥᱮᱫ ᱫᱚ ᱦᱮᱸᱥᱮ
ᱩᱸ ᱜᱳᱴ ᱵᱟᱝ ᱜᱚᱝᱠᱮ ᱵᱟᱝ ᱦᱩᱭᱩᱜ ᱜᱮᱭᱟ ᱱᱚᱛᱮ ᱯᱟᱥᱮ ᱟᱹᱛᱩ ᱠᱚᱨᱮ ᱫᱚ ᱠᱚᱨᱟᱣ ᱜᱮᱭᱟ ᱠᱚ ᱯᱟᱞᱮᱱ ᱵᱟᱝ ᱪᱟᱞᱟᱣ ᱵᱟᱲᱟ ᱦᱩᱭ ‌ᱠᱟᱱᱟ᱾
ᱮ ᱟᱹᱰᱤ ᱢᱟᱱᱮ ᱞᱮᱛᱟᱲ ᱠᱚᱲᱟ ᱡᱮᱢᱚᱱ ᱢᱤᱫ ᱫᱤᱱ ᱫᱚ ᱦᱟᱸᱜ ᱥᱮᱛᱟᱜ ᱡᱚᱠᱷᱚᱱ ᱦᱟᱸᱜ ᱜᱚᱰᱮᱛ ᱦᱟᱲᱟᱢ ᱩᱰᱚᱠ ᱠᱟᱛᱮᱫ ᱜᱤᱫᱽᱨᱟᱹ ᱠᱚᱥᱮ ᱵᱟᱵᱟ ᱦᱚᱲ ᱠᱚ ᱚᱰᱚᱠ ᱠᱟᱛᱮᱫ ᱪᱟᱣᱞᱮ ᱠᱚᱭ ᱛᱚᱞᱟᱣᱟ ᱥᱤᱢ ᱠᱚᱭ ᱛᱚᱞᱟᱣ ᱠᱚᱣᱟ ᱜᱚᱴᱟ ᱠᱚᱞᱦᱤ ᱛᱚᱞᱟ ᱢᱩᱪᱟᱹᱫ ᱠᱟᱛᱮᱫ ᱟᱹᱭᱩᱵ ᱵᱮᱲᱟ ᱫᱚ ᱡᱟᱦᱟᱸ ᱜᱚᱴ ᱴᱟᱺᱰᱤ ᱠᱚ ᱢᱮᱱᱟᱜᱼᱟ ᱚᱱ ᱚᱸᱰᱮ ᱚᱸᱰᱮ ᱠᱚ ᱵᱚᱸᱜᱟ ᱵᱩᱨᱩ ᱠᱚᱣᱟ ᱢᱤᱫ ᱫᱷᱟᱨᱮ ᱠᱩᱰᱟᱹᱢ ᱱᱟᱭᱠᱮ ᱟᱨ ᱢᱤᱫ ᱫᱷᱟᱨᱮ ᱫᱚ ᱱᱟᱭᱠᱮ ᱩᱱᱠᱤᱱ ᱫᱚ ᱡᱮᱢᱚᱱ ᱵᱷᱤᱱᱟᱹ ᱵᱷᱤᱱᱟᱹ ᱠᱤᱱ ᱵᱚᱸᱜᱟ ᱵᱩᱨᱩ ᱠᱚᱣᱟ ᱛᱟᱯᱚᱨᱮ ᱚᱱᱟ ᱥᱳᱲᱮ ᱡᱚᱢ ᱵᱟᱲᱟ ᱠᱟᱛᱮᱫ ᱤᱱᱟᱹ ᱧᱤᱫᱟᱹ ᱫᱚ ᱤᱭᱟᱹ ᱢᱟᱱᱮ ᱜᱟᱹᱭ ᱠᱚ ᱡᱟᱜᱟᱣ ᱠᱚᱣᱟ ᱞᱟᱹᱭ ᱟᱠᱚ ᱟᱹᱛᱩ ᱨᱮᱱ ᱜᱟᱹᱭ ᱴᱟᱢᱟᱠ ᱛᱩᱢᱫᱟᱹᱜ ᱟᱛᱮᱫ ᱜᱟᱹᱭ ᱠᱚ ᱡᱟᱜ ᱠᱮᱫ ᱡᱟᱜᱟᱣ ᱠᱮᱫ ᱠᱚᱜᱮ ᱚᱱᱟ ᱫᱚᱥᱟᱨ ᱦᱤᱞᱳᱜ ᱫᱚ ᱵᱚᱸᱜᱟᱼᱵᱩᱨᱩ ᱦᱩᱭᱩᱜᱼᱟ ᱡᱤᱞ ᱯᱤᱴᱷᱟᱹᱭᱟᱠᱚ
ᱦᱮᱭ
ᱯᱤᱴᱷᱟᱹ ᱠᱚ ᱛᱟᱯᱚᱨᱮ ᱚᱱᱟ ᱚᱱᱟ ᱫᱚᱥᱟᱨ ᱦᱤᱞᱳᱜ ᱫᱚ ᱦᱟᱸᱜ ᱰᱟᱹᱝᱨᱤ ᱠᱚᱠᱚ ᱠᱷᱩᱱᱴᱟᱹᱣ ᱠᱚᱣᱟ ᱠᱚ ᱠᱷᱩᱱᱴᱟᱹᱣ ᱵᱟᱲᱟ ᱠᱟᱛᱮ ᱡᱟ ᱧᱤᱫᱟᱹ ᱢᱟᱱᱮ ᱮᱱᱮᱡ ᱟᱠᱚ, ᱠᱩᱞᱦᱤ ᱠᱚ ᱫᱟᱬᱟᱭᱟ, ᱛᱟᱯᱚᱨᱮ ᱦᱟᱸᱜ ᱚᱱᱠᱟ ᱡᱟᱞᱮ ᱢᱟᱦᱟ ᱫᱚᱥᱟᱨ ᱦᱤᱞᱳᱜ ᱫᱚ ᱟᱨ ᱚᱱᱮ ᱯᱟᱲᱦᱟᱣ ᱵᱟᱲᱟ ᱦᱩᱭ ᱠᱟᱱᱟ ᱡᱮ ᱚᱱᱟ ᱩᱢ ᱢᱟᱦᱟ, ᱟᱫᱚ ᱦᱟᱸᱜ ᱩᱢ ᱢᱟᱦᱟ ᱫᱚ ᱦᱟᱸᱜ ᱱᱤᱛ ᱫᱷᱟᱹᱵᱤᱡ ᱛᱮ ᱚᱱᱮ ᱱᱤᱡᱮ ᱦᱚᱸ ᱦᱟᱯᱲᱟᱢ ᱠᱚᱴᱷᱮᱱ ᱠᱩᱠᱞᱤ ᱵᱟᱝ ᱫᱚᱦᱚ ᱦᱩᱭ ᱠᱟᱱᱟ, ᱡᱟᱦᱟᱸ ᱩᱢ ᱢᱟᱦᱟ ᱛᱟᱦᱚᱞᱮ ᱚᱠᱟ ᱞᱮᱠᱟ ᱵᱚᱱ ᱢᱟᱱᱟᱣᱟ? ᱥᱮ ᱜᱚᱝᱠᱮ ᱠᱚᱴᱷᱮᱡ ᱦᱚᱸ ᱚᱱᱠᱟ ᱠᱩ ᱠᱩᱞᱤ ᱵᱟᱝ ᱦᱩᱭ ᱠᱟᱱᱟ᱾
ᱩᱸ, ᱩᱢ ᱢᱟᱦᱟ ᱫᱚ ᱤᱧ ᱡᱟᱦᱟᱸ ᱩᱰᱩ ᱤᱧ ᱵᱩᱡᱽ ᱟᱠᱟᱜ ᱞᱮᱠᱟ᱾ ᱩᱢ ᱢᱟᱦᱟ ᱫᱚ ᱱᱚᱣᱟ ᱵᱚᱱ ᱢᱮᱛᱟᱜ ᱠᱟᱱᱟ᱾ ᱡᱟᱦᱟᱸ ᱫᱚ ᱩᱢ ᱱᱟᱲᱠᱟ ᱛᱳᱯᱳᱜ ᱠᱟᱱᱟ ᱵᱚᱱ ᱥᱮ ᱮᱸ ᱜᱮᱡ ᱜᱩᱨᱤᱡ ᱮᱼᱟ ᱵᱚᱱ ᱡᱮ ᱦᱟᱹᱞᱳᱜ᱾
ᱦᱳᱭ᱾
ᱚᱱᱟ ᱫᱚ ᱩᱢ ᱢᱟᱦᱟ ᱵᱚᱱ ᱢᱮᱛᱟᱜ ᱠᱟᱱᱟ᱾ ᱡᱮᱢᱚᱱ ᱵᱟᱦᱟ ᱠᱷᱮᱛᱛᱨᱮ ᱥᱮ, ᱢᱟᱜ ᱢᱚᱬᱮ ᱠᱷᱮᱛᱛᱨᱮ ᱧᱮᱞ ᱢᱮ ᱩᱢ ᱢᱟᱦᱟ ᱦᱤᱞᱳᱜ ᱫᱚ ᱮᱸᱜ ᱠᱟᱱᱛᱷᱟ ᱠᱚ ᱥᱚᱵᱚᱛᱟ ᱠᱚ᱾ ᱥᱚ ᱚᱣᱟᱜ ᱠᱚᱠᱚ ᱜᱮᱡ ᱜᱩᱨᱤᱡᱟᱠᱚ ᱥᱮ ᱡᱟᱦᱟᱸᱭ ᱩᱵ ᱫᱟᱲᱤ ᱠᱚᱠᱚ ᱢᱮᱱᱟᱜᱼᱟ ᱡᱚᱛᱚ ᱠᱚ ᱦᱚᱭᱚ ᱦᱤᱡᱩᱜᱼᱟ ᱠᱚ᱾ ᱦᱚᱭᱚᱜ ᱟᱠᱚ ᱚᱱᱟ ᱫᱚ ᱦᱩᱭᱱᱟ ᱩᱢ, ᱟᱪᱪᱷᱟ ᱜᱚᱝ ᱠᱮ ᱦᱮᱸ ᱩᱸ ᱛᱟᱦᱚᱞᱮ ᱮᱸ ᱥᱩ-ᱥᱩᱨᱚᱡᱤᱛ ᱛᱟᱠᱚ ᱫᱚᱢ ᱩᱨᱩᱢ ᱠᱚᱜᱮᱭᱟ ᱥᱮ ᱵᱟᱝ? ᱟᱪᱪᱷᱟ ᱟᱪᱪᱷᱟ ᱦᱩᱸ ᱥᱩᱨᱚᱡᱤᱛ ᱯᱨᱵᱤᱱ ᱛᱚ᱾ ᱦᱩᱸ ᱩᱱᱠᱩ ᱫᱚ ᱜᱚ-ᱱᱤᱨ ᱩᱱᱠᱩ ᱫᱚ ᱱᱤᱨᱢᱚᱞ ᱛᱟᱠᱚ ᱫᱚ ᱦᱟᱱᱟᱴᱟᱜ ᱢᱮᱥ ᱨᱮᱠᱚ ᱛᱟᱦᱮᱱᱟ ᱦᱟᱱᱛᱮ ᱨᱮ᱾
ᱟᱵᱮᱱ ᱫᱚ ᱚᱠᱟᱴᱟᱜ ᱨᱮᱵᱮᱱ ᱛᱟᱦᱮᱱᱟ ᱵᱮᱥ ᱤᱭᱟᱹ ᱜᱚᱨᱟᱭ ᱦᱚᱸᱵᱚᱱ᱾
ᱦᱳᱭ ᱜᱚᱢᱠᱮ᱾
ᱦᱩᱸ᱾ ᱦᱳᱭᱛᱳ ᱵᱷᱚᱞᱤ ᱠᱷᱮᱞ ᱠᱚᱨᱮ ᱧᱟᱯᱟᱢ ᱦᱩᱭ ᱠᱟᱱ ᱜᱮᱭᱟ ᱯᱟᱞᱮᱱ ᱦᱟᱸᱜ᱾ ᱩᱸ ᱵᱷᱚᱞᱤ ᱵᱚᱞ ᱠᱷᱮᱞᱮᱢ ᱦᱤᱡᱩᱜ ᱠᱟᱱ ᱛᱟᱦᱮᱱᱟ ᱜᱚᱝᱠᱮ?
ᱦᱳᱭ ᱦᱳᱭ ᱦᱳᱭ ᱦᱳᱭ᱾
ᱦᱳᱭ ᱦᱳᱭ ᱛᱟᱦᱚᱞᱮ ᱚᱸᱰᱮ ᱱᱟᱦᱟᱜ ᱧᱮᱞ ᱫᱚ ᱧᱟᱯᱟᱢ ᱠᱚ ᱦᱳᱭ ᱠᱟᱱ ᱜᱮᱭᱟ ᱱᱟᱦᱟᱜ᱾
ᱦᱩᱸ᱾
ᱟᱹᱰᱤ ᱦᱟᱸᱜ ᱟᱹᱰᱤ ᱢᱚᱡᱽ᱾ ᱮᱸᱜ ᱫᱚᱢᱮ ᱥᱟᱺᱜᱤᱧ ᱨᱮᱱ ᱫᱚ ᱵᱷᱟᱝ ᱠᱟᱱᱟ ᱵᱚᱱ, ᱡᱟᱦᱟᱸ ᱛᱤᱥ ᱦᱮᱡ ᱞᱮᱱᱠᱷᱟᱱ ᱯᱮ ᱧᱟᱯᱟᱢ ᱫᱚ ᱦᱩᱭᱩᱜ ᱜᱮᱭᱟ᱾
ᱦᱳᱸᱭ ᱦᱳᱸᱭ᱾
ᱦᱩᱸ᱾ ᱩᱸᱜ ᱛᱟᱦᱚᱞᱮ ᱱᱟᱦᱟᱜ ᱜᱚᱝᱠᱮ ᱟᱹᱰᱤ ᱢᱚᱸᱡᱽ ᱜᱮ ᱞᱟᱹᱭ ᱠᱮᱜ ᱟᱢ, ᱡᱮ ᱟᱯᱮ ᱥᱮᱜ ᱟᱠᱟᱞᱮᱠᱟ? ᱥᱚᱨᱦᱟᱭ ᱠᱚᱯᱮ ᱯᱚᱨᱚᱵᱚᱜ ᱜᱮᱭᱟ?
ᱦᱮᱸ᱾
ᱢᱮᱱᱠᱷᱟᱱ ᱱᱤᱛᱚᱜ ᱟᱹᱰᱤᱜᱟᱱ ᱡᱟᱭᱜᱟ ᱨᱮᱜᱮ ᱧᱮᱞᱚᱜᱚᱜ ᱠᱟᱱᱟ, ᱦᱮᱸ ᱵᱟᱝᱢᱟ ᱟᱹᱰᱤ ᱜᱟᱱ ᱜᱮ ᱰᱤᱡᱮ ᱵᱚᱠᱥ ᱟᱛᱮᱜ ᱠᱚ ᱟᱭ ᱮᱼᱟ ᱥᱮ ᱟᱹᱜᱩᱭ ᱫᱟᱠᱚ ᱛᱚ ᱜᱚᱝᱠᱮ ᱱᱚᱣᱟ ᱵᱟᱨᱮ ᱛᱮ ᱟᱢ ᱪᱮᱜ ᱮᱢ ᱞᱟᱹᱭᱟ᱾
ᱱᱚᱣᱟ ᱢᱟ ᱵᱟᱹᱲᱤᱡ ᱢᱟ ᱵᱟᱹᱲᱤᱡᱟᱜ ᱠᱟᱱ ᱜᱮ ᱟᱫᱚ ᱪᱮᱜ ᱵᱮᱱ ᱢᱮᱱᱟ ᱟᱵᱚ ᱜᱮᱛᱚ ᱵᱚᱱ ᱱᱚᱝᱠᱟᱭ ᱫᱟ᱾
ᱦᱩᱸ ᱦᱩᱸ ᱚᱱᱟ ᱢᱟ ᱵᱚᱴᱷᱮ ᱜᱮ ᱟᱫᱚ ᱜᱚᱝᱠᱮ ᱛᱚ ᱟᱯᱮ ᱪᱮᱜ ᱞᱮᱠᱟ ᱵᱚᱱ ᱪᱤᱠᱟᱹ ᱞᱮᱠᱷᱟᱱ ᱮᱸ ᱱᱚᱣᱟ ᱠᱚ ᱡᱤᱱᱤᱥ ᱥᱮ ᱱᱚᱼᱚᱝᱠᱟ ᱞᱮᱠᱟ ᱵᱚᱱ ᱟᱴᱚᱠ ᱫᱟᱲᱮᱭᱟᱜᱼᱟ᱾
ᱟᱴᱚᱠ ᱫᱚ ᱟᱴᱚᱠᱚᱼᱟ ᱢᱟᱱᱮ ᱟᱵᱚ ᱡᱟᱦᱟᱸ ᱱᱤᱛᱚᱜ ᱡᱮᱱᱟᱨᱮᱥᱮᱱ ᱦᱮᱱᱟᱜ ᱵᱚᱱᱟ ᱚᱱᱟ ᱫᱚ ᱟᱵᱚ ᱞᱟᱦᱟᱜ ᱦᱩᱭᱩᱜ ᱛᱟᱵᱚᱱᱟ ᱚᱱᱮ ᱟᱵᱚ ᱜᱮᱵᱚᱱ ᱟᱹᱜᱩᱭᱫᱟ ᱥᱮ ᱮᱸ ᱱᱚᱸᱰᱮ ᱫᱚ ᱱᱚᱝᱠᱟᱜ ᱠᱟᱱᱟ ᱟᱵᱚ ᱡᱟᱦᱟᱸ ᱚᱱᱟ ᱫᱚᱝ, ᱞᱟᱜᱽᱲᱮ, ᱵᱟᱦᱟ, ᱥᱚᱨᱦᱟᱭ ᱮᱱᱮᱡ ᱥᱮᱨᱮᱧ ᱨᱮ ᱵᱟ ᱥᱩᱨᱩᱜ ᱠᱟᱱᱟ ᱚᱱᱟ ᱤᱭᱟᱹ ᱛᱮ ᱛᱩᱝᱫᱟᱹᱜ ᱴᱟᱢᱟᱠ ᱨᱩ ᱵᱟᱵᱚᱱ ᱥᱮᱬᱟᱭ ᱫᱟ᱾ ᱛᱚ ᱟᱫᱚ ᱚᱱᱟ ᱛᱮ ᱦᱟᱸᱜ ᱡᱚᱠᱷᱚᱱ ᱨᱟᱹᱥᱠᱟᱹ ᱵᱟᱲᱟ ᱥᱚ ᱤᱮᱴᱮᱨᱚᱜ ᱠᱟᱱ ᱛᱟᱵᱚᱱᱟ ᱩᱱ ᱦᱟᱸᱜ ᱵᱚᱱ ᱴᱟᱢᱟᱠ ᱛᱩᱢ ᱛᱩᱢᱫᱟᱹᱜ ᱵᱚᱱ ᱧᱮᱞ ᱞᱮᱠᱷᱟᱱ ᱦᱟᱸᱜ ᱱᱮ ᱛᱤ ᱛᱷᱟᱨ ᱛᱷᱟᱨᱟᱜ ᱛᱟᱵᱚᱱᱟ ᱵᱟᱵᱚᱱ ᱨᱩ ᱫᱟᱲᱮᱭᱟᱜᱼᱟ ᱥᱮ ᱵᱟᱵᱚᱱ ᱪᱮᱴᱟᱜ ᱫᱟᱲᱮᱭᱟᱜᱼᱟ ᱟᱫᱚ ᱦᱟᱸᱜ
ᱦᱩᱸ ᱦᱩᱸ ᱥᱮ ᱢᱮᱫᱴᱟᱝ ᱵᱚᱱ ᱞᱟᱡᱟᱜᱼᱟ ᱦᱩᱸ
ᱡᱟᱜ ᱟᱵᱚᱱ ᱢᱮᱱᱟᱠᱚ ᱦᱟᱹᱱᱤ ᱧᱮᱞᱤᱧᱟᱭ ᱱᱩᱭᱮ ᱧᱮᱞᱧᱟᱭ ᱵᱟᱹᱧ ᱜᱟᱱᱟ ᱦᱟᱸᱜ
ᱦᱩᱸ ᱦᱩᱸ
ᱚᱱᱟ ᱤᱭᱟᱹᱛᱮ ᱟᱫᱚ ᱠᱟᱹᱴᱤᱡ ᱟᱹᱰᱤ ᱟᱞᱜᱟᱛᱮ ᱱᱮᱛᱟᱨ ᱫᱚᱵᱚᱱ ᱢᱮᱱᱫᱟ ᱪᱤᱠᱟᱹ ᱛᱮᱵᱚᱱ ᱨᱟᱹᱥᱠᱟᱹᱭᱟ ᱛᱟᱦᱚᱞᱮ ᱨᱟᱹᱥᱠᱟᱹ ᱛᱮᱱᱟᱜ ᱢᱟ ᱦᱮᱱᱟᱜ ᱜᱮᱭᱟ ᱚᱱᱟ ᱵᱚᱠᱥ ᱢᱟᱭᱤᱠ ᱚᱱᱟ ᱠᱷᱟᱱ ᱫᱚ ᱟᱡ ᱛᱮᱜᱮ ᱥᱮᱨᱮᱧ ᱵᱟᱡᱟᱜᱼᱟ ᱱᱤᱡᱮ ᱫᱚ ᱫᱚᱱ ᱵᱟᱲᱟ ᱮᱱᱮᱡ ᱵᱟᱲᱟ ᱞᱮᱠᱷᱟᱱ ᱜᱮ ᱦᱩᱭᱱᱟ ᱚᱱᱱᱟ ᱛᱮᱜᱮ ᱚᱱᱟ ᱠᱚᱫᱚ ᱮᱦᱚᱵᱚᱜ ᱠᱟᱱᱟ ᱟᱫᱚ ᱡᱩᱫᱤ ᱵᱚᱱ ᱢᱚᱱᱮ ᱠᱷᱟᱡ ᱫᱚ ᱱᱚᱣᱟ ᱫᱚ ᱵᱟᱵᱟ ᱛᱟᱠᱚ ᱥᱮ ᱫᱟᱫᱩ ᱛᱟᱠᱚ ᱫᱚ ᱱᱚᱭᱟ ᱫᱚ ᱟᱵᱚᱜᱮ ᱞᱟᱜᱟᱣ ᱵᱟᱱᱟᱼᱼ
ᱦᱩᱸ ᱦᱳᱭ ᱮᱠᱟᱞ ᱚᱱᱟ ᱠᱚᱫᱚ ᱟᱵᱚ ᱴᱷᱮᱠᱟᱣ ᱫᱟᱨᱟᱢ ᱞᱟᱜᱟᱣ ᱵᱚᱱᱟ ᱟᱫᱚ ᱦᱚᱜᱼᱚᱝᱠᱟ ᱵᱤᱥᱮᱥ ᱛᱮᱱᱚᱜ ᱠᱟᱱᱟ ᱡᱮ ᱡᱟᱦᱟᱸᱭ ᱚᱱᱟᱠᱚ ᱨᱩᱯᱚᱨ ᱵᱟᱵᱚᱱ ᱥᱳᱨᱳᱜ ᱠᱟᱱᱟ ᱩᱱᱠᱩ ᱚᱱᱠᱟ ᱞᱮᱠᱟ ᱥᱮ ᱡᱟᱦᱟᱸᱭ ᱟᱵᱚ ᱰᱤᱡᱮ ᱵᱚᱠᱥ ᱠᱚ ᱟᱹᱜᱩᱭᱮᱫ ᱛᱟᱵᱚᱱᱟ ᱩᱱᱠᱩ ᱦᱚᱸᱜᱼᱱᱟ ᱡᱤᱱᱤᱥ ᱵᱩᱡᱽ ᱞᱟᱜᱟᱣ ᱵᱚᱱᱟ ᱡᱮ ᱟᱯᱱᱟᱨ ᱟᱯ ᱯᱱᱟᱨᱟᱜ ᱨᱮ ᱛᱤᱱᱟᱹᱜ ᱨᱟᱹᱥᱠᱟᱹ ᱢᱮᱱᱟᱜᱼᱟ ᱮᱠᱪᱩᱮᱞᱤ ᱚᱱᱟ ᱪᱮᱫ ᱵᱟᱝᱠᱚ ᱵᱩᱡᱽ ᱛᱤᱭᱟᱹᱜᱼᱟ ᱡᱮ ᱟᱯ ᱚᱱᱟᱡᱮ ᱡᱩᱫᱤ ᱵᱩᱡᱽ ᱛᱤᱭᱟᱹᱜᱟ ᱠᱚ ᱡᱮ ᱟᱯᱱᱟᱨᱟᱜ ᱩᱱᱟᱹᱜ ᱨᱟᱹᱥᱠᱟᱹ ᱢᱮᱱᱟᱜᱼᱟ ᱢᱮᱱᱠᱷᱟᱱ ᱟᱫᱚ ᱚᱱᱟ ᱰᱤᱡᱮ ᱵᱚᱠᱥ ᱥᱮ ᱱᱟᱦᱟᱜ ᱵᱟᱝᱠᱚ ᱪᱟᱞᱟᱜᱼᱟ
ᱦᱩᱸ
ᱩᱱ ᱡᱚᱠᱷᱚᱱ ᱫᱚ ᱦᱟᱸᱜ ᱴᱟᱢᱟᱠ ᱛᱩᱢᱫᱟᱜ ᱟᱛᱮ ᱩᱱᱠᱩ ᱠᱚ ᱨᱟᱹᱥ ᱟᱫᱚ ᱢᱮᱱᱠᱷᱟᱱ ᱚᱱᱟ ᱟᱹᱰᱤᱨᱤ ᱠᱚ ᱵᱩᱡᱽᱛᱤᱭᱮᱫᱼᱟ, ᱡᱮ ᱱᱤᱡᱮᱨᱟᱜ ᱛᱩᱢᱫᱟᱜ ᱴᱟᱢᱟ ᱟᱛᱮᱫ ᱡᱟᱦᱟᱸ ᱨᱟᱹᱥᱠᱟᱹ ᱢᱮᱱᱟᱜ ᱠᱚᱣᱟ ᱚᱱᱠᱟ ᱞᱮᱠᱟ ᱰᱤᱡᱮ ᱵᱚᱠᱥ ᱨᱮ ᱦᱚᱭᱛᱳ ᱨᱟᱹᱥᱠᱟᱹ ᱯᱟᱞᱮᱱ ᱵᱟᱝ ᱧᱟᱢᱚᱜᱚᱜᱼᱟ ᱾
ᱦᱳᱭ ᱚᱱᱮ ᱚᱱᱮ ᱠᱚ ᱢᱮᱱ ᱟᱠᱟᱫ
ᱦᱩᱸ
ᱡᱟᱦᱟᱸ ᱫᱩᱢᱩᱨ ᱨᱟᱥᱟᱢ ᱪᱟᱠᱷᱟ ᱞᱮ ᱨᱮᱥ ᱦᱮᱲᱮᱢ ᱫᱚᱢ ᱵᱩᱡᱽ ᱟᱫᱚ ᱚᱱ ᱚᱱᱠᱟᱜ ᱜᱮ ᱚᱸᱰᱮ ᱚᱱᱟ ᱚᱱᱟ ᱟᱠᱷᱲᱟ ᱨᱮ ᱵᱟᱝ ᱥᱮᱴᱮᱨ ᱞᱮᱱᱠᱷᱟᱱ ᱚᱸᱰᱮᱱᱟᱜ ᱨᱟᱹᱥᱠᱟᱹ ᱪᱤᱠᱟᱹ ᱛᱮᱵᱚᱱ ᱵᱩᱡᱟ?
ᱪᱤᱠᱟᱹᱛᱮᱵᱚᱱ ᱵᱩᱡᱟ ᱦᱳᱭ ᱦᱳᱭ ᱮᱠᱟᱞ ᱟᱫᱚ ᱚᱱᱟᱜᱮ ᱟᱵᱚ ᱟᱵᱚᱜᱮ ᱚᱱᱟ ᱠᱚᱫᱚ ᱵᱩᱡᱽ ᱛᱮᱤᱠ ᱞᱟᱜᱟᱣ ᱵᱚᱱᱟ ᱟᱵᱚ ᱞᱮᱠᱟᱱ ᱡᱮᱱᱟᱨᱮᱥᱚᱱ ᱡᱟᱦᱟᱸᱭ ᱜᱤᱫᱽᱨᱟᱹ ᱠᱚ ᱢᱮᱱᱟᱜ ᱠᱚᱣᱟ ᱩᱱᱠᱩᱩᱜ ᱜᱮ ᱱᱚᱣᱟ ᱞᱮᱠᱟᱱ ᱤᱭᱟᱹ ᱠᱚᱫᱚ ᱠᱚᱨᱟᱣᱮᱫᱟ ᱾ ᱥᱮ ᱩᱱᱠᱩᱣᱟᱜ ᱢᱤᱫᱴᱟᱝ ᱡᱳᱨ ᱛᱮᱜᱮ ᱚᱱᱟ ᱯᱚᱨᱥ ᱠᱚᱫᱚ ᱧᱮᱞᱚᱜᱚᱜ ᱠᱟᱱᱟ ᱾
ᱦᱩᱸ
ᱟᱫᱚ ᱡᱚᱛᱚ ᱟᱛᱳ ᱨᱮ ᱡᱚᱛᱚ ᱜᱤᱫᱽᱨᱟᱹ ᱛᱚ ᱵᱟᱵᱚᱱ ᱥᱚᱢᱟᱱᱟ ᱡᱩᱫᱤ ᱡᱚᱛᱚ ᱵᱚᱱ ᱵᱩᱡ ᱛᱤᱭᱳᱜᱟ ᱦᱚᱭᱛᱳ ᱚᱱᱟ ᱫᱚ ᱴᱮᱠᱟᱣ ᱫᱟᱨᱟᱢ ᱜᱟᱱᱚᱜᱼᱟ ᱾
ᱟᱨᱚ ᱱᱚᱰᱮ ᱦᱚᱸ ᱨᱟᱠᱟᱵ ᱚᱲᱟᱜ ᱠᱷᱚᱱ ᱡᱩᱫᱤ ᱢᱤᱫᱴᱟᱝ ᱡᱟᱦᱟᱸ ᱫᱚᱠᱚ ᱢᱮᱛᱟᱜ ᱠᱟᱱ ᱩᱫᱽᱢᱟᱹ ᱟᱲᱟᱜ ᱜᱤᱰᱤ ᱤᱫᱤ ᱵᱟᱠᱚ ᱫᱚᱦᱚ ᱠᱟᱵᱚᱱᱟ
ᱦᱩᱸ
ᱛᱟᱦᱚᱞᱮ ᱚᱱᱛᱮ ᱛᱮᱦᱚᱸ ᱜᱟᱱᱚᱜᱼᱟ ᱡᱮᱢᱚᱱ ᱱᱮᱛᱟᱨ ᱫᱚ ᱡᱟᱦᱟᱸ ᱵᱟᱯᱞᱟ ᱚᱲᱟᱜ ᱥᱮ ᱡᱟᱦᱟᱸ ᱵᱟᱦᱟ ᱥᱚᱨᱦᱟᱭ ᱠᱚᱨᱮ ᱟᱵᱚ ᱫᱚᱵᱚᱱ ᱟᱲᱟᱜ ᱜᱤᱰᱤ ᱜᱮᱵᱚᱱ ᱛᱟᱦᱮᱱ ᱠᱟᱱᱟ ᱾ ᱪᱮᱫ ᱮ ᱪᱤᱠᱟᱹᱭᱮᱫᱟᱭ ᱵᱟᱭ ᱪᱤᱠᱟᱹᱭᱮᱫᱟᱭ ᱢᱟᱱᱮ ᱵᱟᱠᱚ ᱧᱮᱞᱮᱫ ᱠᱟᱱᱟ ᱟᱫᱚ ᱚᱱᱟᱛᱮ ᱚᱸᱛᱮ ᱟᱠᱷᱲᱟ ᱥᱮᱫᱟᱜ ᱟᱵᱚᱱ ᱛᱟᱦᱮᱱᱟ ᱩᱞᱴᱟᱹ ᱯᱟᱞᱴᱟ ᱮᱴᱟᱜ ᱠᱟᱹᱢᱤ ᱥᱮᱫ ᱜᱮᱵᱚᱱ ᱞᱟᱦᱟ ᱵᱟᱲᱟᱭ ᱠᱟᱱᱟ ᱾
ᱦᱳᱭ ᱟᱜᱟᱨ ᱦᱟᱺᱰᱤ ᱯᱟᱹᱣᱨᱟᱹ ᱧᱩ ᱥᱮ ᱮᱴᱟᱜ ᱛᱤᱨᱞᱟᱹ ᱠᱚ ᱪᱮᱛᱟᱱ ᱫᱟᱬᱟ ᱵᱟᱲᱟ ᱾ ᱦᱩ ᱚᱱᱠᱩ ᱛᱟᱭᱚᱢ ᱛᱮ ᱟᱫᱚ ᱚᱱᱟ ᱠᱚ ᱡᱟᱹᱥᱛᱤ ᱧᱮᱞᱚᱜ ᱠᱟᱱᱟ ᱱᱤᱛᱳᱜᱼᱫᱚ ᱛᱚ ᱟᱵᱚ ᱚᱱᱟ ᱠᱚ ᱵᱩᱡᱽ ᱞᱟᱜᱟᱣ ᱵᱚᱱᱟ ᱥᱮ ᱢᱮᱴᱟᱱ ᱡᱮᱱᱟᱨᱮᱥᱚᱱ ᱥᱮ ᱢᱤᱫᱴᱟᱝ ᱚᱠᱛᱚ ᱦᱤᱡᱩᱜ ᱜᱮᱭᱟ ᱡᱮ ᱵᱟᱝ ᱩᱱᱫᱚ ᱢᱤᱫᱴᱟᱝ ᱚᱱᱮ ᱚᱱᱟ ᱯᱨᱚᱛᱤ ᱵᱮᱥᱤ ᱠᱩᱲᱤ ᱜᱤᱫᱽᱨᱟᱹ ᱛᱤᱨᱞᱟᱹ ᱪᱮᱫᱟᱱ ᱢᱤᱫᱴᱟᱝ ᱮᱴᱨᱟᱠᱴ ᱚᱱᱟ ᱫᱚ ᱦᱚᱲᱢᱚ ᱨᱮᱱᱟᱜ ᱢᱤᱫᱴᱟᱝ ᱤᱭᱟᱹ ᱜᱮ ᱠᱟᱹᱱᱟᱹᱧ
ᱦᱳᱭ, ᱦᱳᱭ ᱾
ᱟᱫᱚ, ᱚᱱᱟ ᱠᱚ ᱦᱚᱸ ᱤᱭᱟᱹ ᱠᱟᱛᱮᱫ ᱟᱨᱡᱤ ᱦᱚᱲᱢᱚ ᱡᱤᱣᱤ ᱠᱚ ᱵᱩᱡ ᱠᱟᱛᱮᱫ, ᱡᱚᱛᱚ ᱥᱮᱫ, ᱡᱚᱛᱚ ᱠᱟᱹᱢᱤᱜᱮ ᱠᱚᱨᱟᱣ ᱯᱩᱨᱟᱹᱣ ᱞᱟᱜᱟᱣ ᱟᱵᱚᱱᱟ ᱾ ᱥᱮ, ᱱᱤᱛᱚᱜ ᱵᱟᱯᱞᱟ ᱚᱲᱟᱜ ᱠᱚᱨᱮ ᱡᱟᱦᱟᱸ, ᱵᱟᱯᱞᱟ ᱚᱲᱟᱜ ᱠᱚᱨᱮ ᱢᱟ ᱟᱹᱰᱤ ᱡᱟᱹᱥᱛᱤ ᱧᱮᱞᱚᱜ ᱠᱟᱱᱟ, ᱵᱟᱯᱞᱟ ᱚᱲᱟᱜ ᱢᱟᱱᱮ ᱱᱟᱦᱟᱜ, ᱵᱚᱲᱚ ᱵᱚᱲᱚ ᱦᱟᱯᱲᱟᱜ ᱦᱟᱯᱲᱟᱜ ᱵᱚᱠᱥ ᱚᱱᱟ ᱪᱷᱟᱰ ᱵᱟᱯᱞᱟ ᱚᱲᱟᱜ ᱵᱟᱝ ᱯᱟᱨᱚᱢᱚᱜ ᱠᱟᱱᱟ ᱾
ᱦᱟᱸᱼ
ᱱᱮᱛᱟᱨ ᱫᱚ, ᱟᱨᱦᱚᱸ ᱚᱱᱠᱟ ᱧᱮᱞᱚᱜ ᱠᱟᱱᱟ, ᱡᱮ ᱥᱤᱸᱫᱩᱨ ᱫᱟᱢ ᱯᱨᱮ ᱡᱟᱦᱟᱸ ᱯᱮ ᱟᱠᱷᱲᱟ ᱠᱚ ᱮᱱᱮᱡ, ᱥᱮ ᱢᱚᱬᱮ ᱟᱠᱷᱲᱟ ᱠᱚ ᱮᱱᱮᱡ ᱟᱠᱚ, ᱚᱱᱟ ᱠᱚᱦᱚᱸ ᱟᱹᱰᱤ ᱠᱚᱢ, ᱦᱮᱸ ᱵᱟᱝᱠᱚ ᱮᱱᱮᱡ ᱫᱟᱲᱮᱭᱟᱜ ᱠᱟᱱᱟ ᱾ ᱠᱤᱪᱷᱩ ᱠᱚᱫᱚ ᱚᱱᱠᱟ ᱢᱤᱫᱪᱷᱚᱴ ᱱᱚᱱᱠᱟ ᱦᱮᱡ ᱟᱠᱟᱱᱟ ᱾ ᱟᱞ ᱴᱷᱮᱱ ᱵᱟᱯᱞᱟ ᱚᱲᱟᱜ
ᱦᱳᱭ ᱾
ᱤᱭᱟᱹ ᱥᱮᱫ ᱨᱮᱱ, ᱫᱩᱨᱜᱟᱯᱩᱨ ᱥᱟᱭᱤᱰ ᱥᱮᱫ ᱨᱮᱱ ᱠᱟᱱᱟ ᱠᱚ ᱾ ᱟᱫᱚ, ᱥᱤᱸᱫᱩᱨ ᱫᱟᱱ ᱢᱟ ᱦᱩᱭ ᱮᱱᱟ, ᱟᱫᱚ ᱦᱟᱲᱟᱢ ᱦᱚᱲ ᱢᱤᱫᱵᱟᱨ ᱦᱚᱸᱠᱚ ᱦᱮᱡ ᱟᱠᱟᱱᱟ ᱾ ᱱᱤᱛᱚᱜ ᱩᱱᱠᱩ ᱫᱚ ᱫᱚᱢᱮ ᱠᱚ ᱦᱟᱲᱟᱢ ᱧᱚᱜ ᱜᱮᱭᱟ ᱾ ᱟᱨ ᱩᱱᱠᱩ ᱫᱚ ᱠᱟᱹᱴᱤᱡ, ᱯᱟᱹᱣᱨᱟᱹ ᱠᱚ ᱧᱩ ᱠᱟᱫᱟ, ᱟᱨ ᱡᱩᱣᱟᱹᱱ ᱠᱚᱠᱚ ᱛᱟᱦᱮᱸ ᱠᱟᱱᱟ ᱾ ᱟᱫᱚ, ᱡᱚᱠᱷᱚᱱ ᱠᱚ ᱢᱮᱛᱟᱣ ᱠᱚ ᱠᱟᱱᱟ᱾ ᱥᱤᱸᱫᱩᱨ ᱫᱟᱱ ᱦᱩᱭᱮᱱᱟ, ᱛᱟᱦᱚᱞᱮ ᱢᱟ ᱯᱮ ᱟᱠᱷᱲᱟ ᱮᱱᱮᱡ ᱟᱯᱮ, ᱟᱫᱚ ᱞᱟᱹᱭᱮᱫᱟᱼᱼ ᱟᱞᱮ ᱫᱚ ᱵᱟᱞᱮ ᱵᱟᱲᱟᱭᱟ ᱾
ᱦᱮᱸ ᱾
ᱮᱼᱥᱮᱟ, ᱢᱟ ᱩᱱᱟᱹᱜ ᱫᱚ ᱮᱜᱮᱨ ᱦᱚ ᱫᱚᱢᱮ ᱠᱚ ᱮᱜᱮᱨ ᱠᱮᱫ ᱠᱚᱣᱟ ᱾ ᱟᱫᱚ, ᱟᱨ ᱟᱵᱚᱣᱟᱜ ᱠᱟᱞᱪᱟᱨ ᱥᱮ ᱱᱤᱭᱚᱢ ᱨᱮ ᱢᱮᱱᱟᱜ ᱛᱟᱵᱚᱱᱟ, ᱡᱮ ᱵᱟᱝ ᱚᱱᱟ ᱠᱚᱨᱮ ᱮᱱᱮᱡ ᱞᱟᱜᱟᱜᱼᱟ ᱾ ᱟᱫᱚ ᱪᱤᱠᱟᱹᱭᱟᱢ? ᱟᱫᱚ, ᱱᱚᱰᱮᱱ ᱠᱚ ᱟᱛᱮᱜ ᱜᱮ ᱮᱱᱮᱡ ᱠᱮᱫᱟ ᱠᱚ ᱾
ᱦᱮᱸ ᱾ ᱦᱳᱭ, ᱱᱚᱣᱟ ᱢᱟ, ᱱᱚᱝᱠᱟ ᱫᱚ ᱟᱞᱮ ᱦᱚᱸ ᱢᱤᱫ ᱫᱷᱟᱣ ᱜᱮᱞᱮ ᱡᱚᱢ ᱞᱮᱫᱟ ᱾ ᱱᱚᱜᱼᱚᱭ ᱛᱮᱱᱟ ᱡᱷᱤᱞᱤᱢᱞᱮᱫ ᱥᱮᱴ ᱥᱮᱫ ᱨᱮᱜᱮ ᱱᱤᱡᱮ ᱦᱚᱸ, ᱮᱜᱮᱨ ᱡᱚᱢ ᱵᱟᱲᱟ ᱦᱩᱭ ᱠᱟᱱ ᱜᱮᱭᱟ ᱾ ᱵᱟᱝ ᱢᱮᱱᱛᱮ ᱫᱚ ᱵᱟᱝ ᱵᱟᱝ ᱥᱮᱬᱟ ᱦᱚᱛᱮᱡ ᱛᱮ, ᱟᱫᱚ ᱪᱤᱠᱟᱹᱭ ᱪᱤᱠᱟᱹᱭᱟᱢ ᱚᱸᱰᱮ, ᱵᱟᱝ ᱥᱮᱬᱟ ᱵᱟᱲᱟᱭ ᱵᱟᱹᱱᱩᱜ ᱠᱷᱟᱡ ᱫᱚ, ᱪᱮᱫ ᱞᱮᱠᱟᱢ ᱨᱩᱭᱟ ᱮᱴᱟᱜᱟᱜ?